ᱦᱮᱸ ᱞᱟᱹᱭ ᱵᱤᱱ
ᱦᱳᱭ ᱡᱚᱦᱟᱨ ᱜᱮ ᱥᱟᱹᱜᱩᱱ ᱥᱮᱛᱟᱜ᱾
ᱡᱚᱦᱟᱨ, ᱥᱟᱹᱜᱩᱱ ᱥᱮᱛᱟᱜ᱾
ᱪᱮᱫ ᱠᱚᱵᱤᱱ ᱪᱤᱠᱟ‌ᱹ ᱵᱟᱲᱟᱭ ᱮᱜᱼᱟ?
ᱪᱤᱠᱟᱹ ᱦᱚᱸ ᱵᱟᱝᱟ ᱚᱲᱟᱜ ᱨᱮᱱᱟᱜ ᱠᱟᱹᱢᱤ ᱜᱮ᱾
ᱱᱟᱥᱛᱟ ᱠᱚ ᱦᱩᱭᱱᱟ ᱥᱮ ᱵᱟᱝᱟ?
ᱦᱮᱸ ᱦᱳᱭ ᱫᱚ ᱦᱩᱭ ᱠᱟᱱᱟ ᱾ ᱟᱹᱵᱤᱱ ᱪᱮᱫ ᱵᱤᱱ ᱠᱟᱹᱢᱤᱭᱟ?
ᱟᱹᱞᱤᱧ ᱦᱚᱸ ᱱᱚᱭ ᱱᱚᱝᱠᱟ ᱞᱤᱧ ᱫᱩᱲᱩᱵ ᱵᱟᱲᱟ ᱟᱠᱟᱱᱟ ᱱᱟᱥᱛᱟ ᱠᱚᱫᱚ ᱦᱳᱭ ᱥᱮ ᱟᱫᱚ ᱚᱱᱠᱟᱱᱟᱜ ᱠᱷᱮᱥᱭᱟᱜ ᱠᱟᱹᱴᱤᱡ ᱪᱟᱞᱟᱣ ᱦᱩᱭᱩᱜᱼᱟ ᱦᱳᱭ ᱥᱮ ᱾
ᱚᱻ ᱚ ᱛᱮᱵᱚᱱ ᱠᱟᱹᱢᱤᱭᱮᱼᱟ
ᱱᱚᱭ ᱛᱚᱞᱤᱧ ᱞᱚᱥᱚᱮᱜᱼᱟ ᱠᱷᱮᱛ ᱠᱚ ᱦᱳᱭ ᱥᱮ ᱟᱫᱚ ᱦᱟᱸᱜ ᱨᱚᱦᱚᱭ ᱫᱚ ᱟᱹᱣᱨᱤ ᱞᱤᱧ ᱮᱛᱚᱦᱚᱵᱟ ᱦᱟᱸᱜ ᱨᱚᱦᱚᱭ ᱫᱚ ᱦᱟᱸᱜ ᱦᱩᱭᱩᱜᱼᱟ ᱵᱟᱨᱯᱮ ᱫᱤᱱ ᱯᱚᱨ ᱦᱟᱸᱜ᱾ ᱟᱨ ᱫᱟᱜ ᱠᱚ ᱚᱱᱮ ᱚᱱᱠᱟ ᱵᱟᱭ ᱫᱟᱜ ᱦᱚᱜ ᱠᱟᱜ ᱞᱤᱧᱟ ᱢᱚᱸᱡᱽ ᱠᱚᱭᱛᱮ ᱫᱟᱜ ᱡᱟᱹᱲᱤ ᱠᱚ᱾
ᱚᱻ
ᱟᱫᱚ ᱦᱟᱸᱜ ᱠᱷᱟᱱᱞᱤᱧ ᱛᱟᱭᱱᱚᱢ ᱟᱠᱟᱱᱟ ᱦᱳᱭᱥᱮ᱾
ᱦᱮᱸ ᱛᱚ ᱟᱹᱰᱤ ᱱᱟᱯᱟᱭ, ᱟᱯᱮ ᱥᱮᱫ ᱦᱟᱸᱜ ᱤᱧ ᱪᱟᱞᱟᱜᱼᱟ ᱛᱟᱦᱟᱞᱮ।
ᱦᱩᱸ, ᱦᱮᱡ ᱞᱮᱱᱠᱷᱟᱱ ᱛᱚ ᱵᱷᱟᱜᱤᱜᱼᱟ ᱠᱟᱹᱢᱤ ᱜᱚᱲᱚ।
ᱦᱳᱭ, ᱦᱳᱭ ᱦᱳᱭ।
ᱟᱞᱮᱭᱟᱜ ᱦᱚᱸ ᱠᱟᱹᱢᱤ ᱠᱚ ᱦᱚᱲ ᱵᱟᱞᱮ ᱧᱟᱢᱮᱫ ᱠᱚᱣᱟ, ᱠᱟᱹᱢᱤ ᱦᱚᱲ ᱥᱩᱵᱤᱫᱷᱟᱜ ᱟᱞᱮ।
ᱟᱪᱪᱷᱟ ᱟᱪᱪᱷᱟ᱾ ᱴᱷᱟᱱᱰᱟ ᱫᱚ ᱱᱟᱯᱟᱭ ᱦᱟᱸᱜ᱾ ᱦᱮᱸ ᱥᱮ?
ᱦᱳᱭ ᱱᱟᱯᱟᱭ ᱜᱮ।
ᱟᱨ ᱛᱟᱦᱟᱞᱮ ᱛᱤᱱᱟᱹᱜ ᱥᱟᱸᱜᱤᱧ ᱜᱮ, ᱪᱟᱥ ᱠᱚᱫᱚ ᱛᱤᱱᱟᱹᱜ ᱥᱟᱸᱜᱤᱧ ᱯᱮ ᱤᱫᱤ ᱠᱮᱜᱼᱟ?
ᱟᱞᱮᱭᱟᱜ ᱠᱚᱢ ᱵᱮᱥᱤ ᱪᱟᱥ ᱫᱚᱻ ᱦᱳᱭ ᱦᱮᱡ ᱟᱠᱟᱱᱟ। ᱢᱟᱱᱮ, ᱞᱟᱦᱟ ᱧᱚᱜ ᱛᱮᱜᱮ ᱞᱮ ᱨᱚᱦᱚᱭ ᱠᱟᱜᱼᱟ᱾ ᱠᱚᱞᱚᱢ ᱟᱞᱮ ᱛᱚ।
ᱦᱳᱭ ᱦᱳᱭ।
ᱚᱱᱟᱛᱮ। ᱟᱯᱮᱭᱟᱜ ᱫᱚ?
ᱟᱞᱮ ᱦᱚᱸ ᱚᱝᱠᱟ ᱼᱼ ᱵᱩᱥᱤ ᱫᱚ ᱵᱟᱝᱟ। ᱫᱟᱜ ᱡᱟᱹᱲᱤ ᱠᱚ ᱵᱟᱭ ᱧᱟᱢ ᱠᱟᱜ ᱨᱮᱜᱮ ᱛᱚ ᱱᱚᱝᱠᱟ ᱛᱟᱭᱱᱚᱢ ᱧᱚᱜ ᱠᱟᱱᱟ। ᱦᱳᱭ ᱥᱮ?
ᱚᱸᱻ
ᱧᱮᱞ ᱱᱚᱜᱼᱚᱭ ᱵᱟᱨ ᱫᱤᱱ ᱮᱦᱚᱵᱟ ᱦᱟᱸᱜ ᱨᱚᱦᱚᱭ ᱦᱟᱸᱜ᱾
ᱚᱸ, ᱟᱫᱚ ᱟᱞᱮ ᱥᱮᱫ ᱦᱚᱸ ᱫᱟᱜ ᱡᱟᱹᱲᱤ ᱚᱱᱠᱟ ᱫᱚ ᱯᱳᱭᱞᱳ ᱫᱚ ᱵᱟᱝ ᱛᱟᱦᱮᱸ ᱠᱟᱱᱟ᱾ ᱟᱫᱚ ᱼᱼ ᱢᱤᱱᱤ ᱠᱚ ᱢᱮᱱᱟᱜᱼᱟ ᱛᱚ, ᱚᱱᱟ ᱫᱟᱜ ᱠᱚᱛᱮ ᱠᱚ ᱨᱚᱦᱚᱭ ᱠᱮᱭᱟ।
ᱦᱳᱭ ᱦᱳᱭ ᱢᱤᱱᱤ ᱠᱚ ᱛᱟᱦᱮᱱ ᱠᱷᱟᱱ ᱫᱚ ᱚᱱᱮ ᱚᱱᱠᱟ ᱥᱩᱵᱤᱫᱷᱟ ᱦᱳᱭ ᱥᱮ᱾ ᱥᱩᱵᱤᱫᱷᱟ ᱦᱩᱭᱩᱜᱼᱟ। ᱵᱟᱝ ᱛᱟᱦᱮᱱ ᱠᱷᱟᱱ ᱫᱚ ᱦᱟᱸᱜ ᱚᱱᱠᱟ ᱼᱼ ᱪᱮᱫ ᱛᱮᱢ ᱪᱤᱠᱟᱹᱭᱟ ᱟᱫᱚ ᱦᱳᱭ ᱥᱮ? ᱠᱷᱮᱛ ᱦᱚᱸ ᱪᱮᱫ ᱛᱮᱢ ᱥᱤᱭᱟ ᱥᱮ ᱪᱤᱠᱟᱹᱭᱟᱢ?
ᱦᱮᱸ ᱦᱮᱸ।
ᱦᱮᱸ ᱟᱯᱮᱥᱮᱫ ᱚᱱᱠᱟ ᱚᱠᱟ ᱱᱟᱠᱷᱟ ᱟᱞᱮᱥᱮᱫ ᱫᱚ?
ᱟᱞᱮ ᱥᱮᱫ ᱫᱚ ᱼᱼ ᱪᱮᱫ ᱠᱚ ᱞᱟᱹᱭᱟ? ᱟᱫᱚᱻ ᱟᱞᱮ ᱫᱚ ᱵᱮᱝᱜᱚᱞ।
ᱟᱫᱚ ᱵᱮᱝᱜᱚᱞ ᱫᱤᱥᱚᱢ ᱢᱟᱱᱮ ᱚᱠᱟ ᱱᱟᱠᱷᱟ ? ᱟᱞᱮ ᱦᱚᱸ ᱵᱮᱝᱜᱚᱞ ᱫᱤᱥᱚᱢ ᱜᱮ।
ᱚᱸᱻ ᱪᱮᱫ ᱠᱚ ᱞᱟᱹᱭᱟ? ᱢᱮᱫᱤᱱᱤᱯᱩᱨ।
ᱱᱟᱯᱟᱭ ᱜᱮ। ᱛᱟᱦᱟᱞᱮ, ᱠᱟᱹᱢᱤ ᱠᱚᱫᱚ ᱵᱮᱱ ᱠᱚᱢᱯᱞᱤᱴ ᱠᱮᱜᱼᱟ ᱥᱮ ᱵᱟᱝᱟ ᱚᱲᱟᱜ ᱨᱮᱱᱟᱜ?
ᱦᱮᱸ ᱠᱚᱢᱯᱞᱤᱴ ᱜᱮ᱾ ᱱᱤᱛᱳᱜ ᱟᱨᱦᱚᱸ ᱠᱟᱹᱢᱤ ᱪᱟᱞᱟᱣ ᱦᱩᱭᱩᱜᱼᱟ।
ᱟᱪᱪᱷᱟ ᱦᱳᱭ ᱠᱟᱹᱯᱤ ᱛᱚ ᱠᱟᱹᱯᱤ᱾ ᱦᱳᱭ ᱥᱮ? ᱢᱮᱱᱠᱷᱟᱱ ᱵᱟᱢ ᱠᱟᱹᱢᱤ ᱞᱮᱠᱷᱟᱡ ᱦᱚᱸ ᱵᱟᱝ ᱜᱟᱱᱚᱜᱼᱟ।
ᱚᱦᱚᱸᱜ᱾
ᱦᱮᱸ ᱟᱨ ᱞᱟᱹᱭ ᱵᱮᱱ᱾
ᱠᱟᱹᱢᱤ
ᱦᱳᱭ
ᱦᱮᱸ᱾
ᱞᱟᱹᱭ ᱵᱮᱱ᱾ ᱛᱟᱦᱟᱞᱮ ᱪᱮᱫ ᱫᱟᱠᱟ ᱩᱛᱩ ᱵᱤᱱ ᱤᱥᱤᱱ ᱠᱮᱜᱼᱟ ᱥᱮ ᱟᱹᱣᱨᱤ?
ᱫᱟᱠᱟ ᱩᱛᱩ ᱤᱥᱤᱱ ᱦᱩᱭ ᱟᱠᱟᱱᱟ, ᱡᱚᱢ ᱦᱩᱭᱩᱜᱼᱟ। ᱟᱨ ᱼᱼ
ᱠᱟᱹᱢᱤ ᱼᱼ
ᱥᱟᱹᱛ ᱠᱟᱛᱮᱫ ᱠᱟᱹᱢᱤ ᱩᱰᱩᱝ ᱦᱩᱭᱩᱜᱼᱟ᱾ ᱚᱱᱟᱜᱮ ᱠᱟᱹᱢᱤ ᱱᱤᱛᱚᱜ᱾
ᱦᱳᱭ ᱦᱳᱭ, ᱮᱱᱠᱷᱟᱱ ᱪᱮᱫ ᱠᱚ ᱵᱮᱱ ᱼᱼ ᱤᱥᱤᱱ ᱠᱮᱫᱼᱟ? ᱟᱵᱮᱱ ᱵᱮᱱ ᱤᱥᱤᱱ ᱠᱮᱫᱼᱟ ᱥᱮ ᱟᱨᱦᱚᱸ ᱜᱚᱜᱚ ᱛᱟᱠᱚ ᱤᱥᱤᱱ ᱠᱮᱫᱼᱟ?
ᱵᱟᱜ ᱟᱞᱤ ᱫᱚ ᱵᱟᱞᱤᱧ ᱤᱥᱤᱱ ᱜᱟ ᱟ ᱢᱤ ᱦᱚᱲ ᱮ ᱤᱥᱤᱱ ᱠᱮᱜᱼᱟ ᱦᱮᱸ᱾
ᱯᱮᱥᱤ ᱠᱩ ᱵᱟᱵᱤᱱ ᱵᱟᱰᱟᱭᱟ ᱥᱮ ᱪᱮ?
ᱵᱟᱲᱟᱭ ᱜᱮᱭᱟᱞᱤᱧ ᱤᱥᱤᱱ ᱫᱚ ᱟᱫᱚ ᱵᱟᱹᱞᱤᱧ ᱤᱥᱤᱱ ᱠᱟᱜᱼᱟ ᱵᱮᱥ ᱵᱟᱹᱞᱤᱧ ᱵᱩᱡᱷᱟᱹᱣᱮᱫ ᱛᱟᱦᱮᱱ ᱛᱚ ᱚᱱᱟᱛᱮ᱾
ᱪᱮᱫᱚ ᱪᱮᱫ ᱜᱮ ᱦᱩᱭᱩᱜᱼᱟ ᱦᱳᱭ ᱥᱮ ᱠᱩᱲᱤ ᱦᱚᱯᱚᱱ ᱫᱚ ᱤᱥᱤᱱ ᱵᱟᱢ ᱪᱮᱱ ᱠᱟ ᱛᱟᱦᱮᱱ ᱠᱷᱟᱱ ᱫᱚ ᱦᱟᱜ ᱵᱟᱭ ᱜᱟᱱᱚᱜᱼᱟ ᱾
ᱢᱮᱱᱟᱜ ᱵᱚᱱᱟ ᱥᱮ ᱤᱥᱤᱱ ᱦᱚᱸ ᱵᱟᱭ ᱵᱟᱰᱟᱭᱟ ᱦᱮᱸᱥᱮ᱾
ᱦᱳᱭ ᱚ ᱠᱚᱢ ᱵᱤᱥᱤ ᱩᱱᱟᱹᱜ ᱠᱤ ᱰᱷᱮᱨ ᱰᱷᱮᱨ ᱫᱚ ᱵᱟᱝ᱾
ᱦᱳᱭ ᱦᱳᱭ᱾
ᱡᱟᱦᱟᱸ ᱜᱮ ᱟᱞᱤᱝᱠᱟᱨ ᱢᱚᱛᱚ ᱟᱨᱠᱤ᱾ ᱦᱩᱸᱜ
ᱥᱟᱱᱟᱢ ᱞᱮᱭ ᱵᱤᱱ ᱾
ᱟ ᱯᱮ ᱫᱚ ᱟᱵᱮ ᱚᱠᱟ ᱥᱮᱫ ᱛᱮ?
ᱟᱞᱮ ᱫᱚ ᱚᱱᱠᱟ ᱯᱚᱥᱪᱤᱢ ᱵᱚᱨᱫᱷᱚᱢᱟᱱ ᱦᱳᱭ ᱥᱮ᱾
ᱚ ᱤᱱᱟᱹ ᱛᱮᱜᱮ ᱨᱚᱲ ᱚᱱᱛᱮᱱᱟᱜ ᱞᱮᱠᱟ ᱵᱩᱡᱷᱟᱹᱜ ᱠᱟᱱᱟ᱾
ᱟᱪᱪᱷᱟ ᱟᱻᱚᱝᱠᱟ ᱠᱷᱮᱛ ᱠᱚᱨᱮ ᱚᱱᱠᱟ ᱥᱤ ᱡᱚᱠᱷᱟᱱ ᱚᱱᱮ ᱚᱝᱠᱟ ᱦᱟᱹᱠᱩ ᱠᱟᱴᱠᱚᱢ ᱠᱚ ᱧᱟᱢᱚᱜᱼᱟᱥᱮ ᱵᱟᱝᱼᱟ? ᱦᱮᱞᱳ,
ᱟᱪ᱾ ᱦᱮᱸ᱾
ᱦᱮᱞᱳ
ᱦᱮᱞᱳ
ᱵᱤᱱ ᱟᱸᱡᱚᱢᱮᱫᱼᱟ?
ᱟᱸᱡᱚᱢ ᱢᱮᱭᱟᱞᱤᱝ ᱾
ᱦᱚᱸ ᱞᱟᱹᱭ ᱟᱞᱮ ᱥᱮᱫ ᱫᱚ ᱠᱚᱢ ᱠᱚ ᱧᱟᱢᱚᱜᱼᱟ ᱚᱱᱠᱟ ᱫᱚ ᱵᱟᱠᱚ ᱧᱟᱢᱚᱜᱼᱟ᱾
ᱟᱪᱪᱷᱟ᱾
ᱧᱟᱢ ᱫᱚᱠᱚ ᱧᱟᱢᱚᱜᱼᱟ ᱟᱨᱠᱤ᱾
ᱮᱸ ᱦᱮᱸ ᱪᱮᱫᱟᱜ ᱵᱟᱠᱚ ᱧᱟᱢᱚᱜᱼᱟ ᱠᱟᱹᱴᱤᱡ ᱵᱤᱱ ᱞᱟᱹᱭᱟᱧᱟ? ᱛᱤᱨᱤ ᱵᱤᱱ ᱵᱟᱰᱟᱭ ᱠᱷᱟᱡ ᱮᱱᱠᱷᱟᱱ᱾
ᱚᱱᱟ ᱫᱚ ᱚᱦᱚᱸ ᱞᱤᱧ ᱞᱟᱹᱭ ᱠᱮᱭᱟ ᱪᱤᱠᱟᱹᱛᱮ ᱵᱟᱠᱚ ᱧᱟᱢᱚᱜᱼᱟ ᱪᱮᱫᱟᱜ ᱵᱟᱠᱚ ᱧᱟᱢᱚᱜᱼᱟ᱾ ᱢᱟᱴᱷ ᱨᱮ ᱠᱩᱞᱤ ᱦᱩᱭᱩᱜ ᱛᱟᱹᱞᱤᱧᱟ ᱟᱫᱚ ᱛᱟᱦᱚᱞᱮ ᱥᱮᱱ ᱠᱟᱛᱮ᱾
ᱟ ᱟᱪᱷᱟ ᱟᱹᱞᱤᱧ ᱞᱤᱧ ᱞᱟᱹᱭ ᱵᱮᱱ ᱠᱟᱱᱟ ᱚᱱᱮ ᱚᱱᱠᱟ ᱟᱵᱚ ᱟᱵᱚ ᱚᱱᱮ ᱚᱱᱠᱟ ᱥᱟᱨ ᱠᱚ ᱠᱟᱹᱴᱤᱡ ᱵᱟᱵᱩᱱ ᱤᱭᱩᱥᱮᱜᱼᱟ ᱠᱤ ᱱᱮᱛᱟᱨ ᱫᱚ ᱦᱳᱭ ᱥᱮ
ᱦᱮᱸ᱾
ᱟᱫᱚ ᱮᱱᱠᱷᱟᱱ ᱱᱮᱝᱠᱟ ᱩᱱᱠᱩ ᱦᱚᱸ ᱵᱟᱠᱩ ᱥᱟᱦᱟᱣ ᱫᱟᱲᱮᱜ ᱠᱟᱱᱟ ᱦᱳᱭᱥᱮ ᱦᱩᱲᱩ ᱞᱮ ᱤᱨᱫᱟ ᱮᱱᱠᱷᱟᱱ ᱴᱷᱤᱠ ᱜᱮᱭᱟ᱾ ᱟᱫᱚ ᱮᱠᱷᱟᱱ ᱡᱤᱵᱽ ᱡᱚᱱᱛᱩ ᱞᱟᱹᱜᱤᱫ ᱫᱚ ᱦᱟᱸᱜ ᱵᱟᱝ ᱴᱷᱤᱠᱟ᱾
ᱦᱮᱸ᱾
ᱵᱩᱡ ᱠᱮᱫᱟ ᱮᱱᱠᱷᱟᱱ ᱫᱚ ᱦᱟᱜ ᱚᱱᱮ ᱚᱱᱠᱟ ᱵᱟᱠᱚ ᱵᱟᱧᱪᱟᱜ ᱠᱟᱱᱟ ᱵᱟᱠᱚ ᱥᱟᱦᱟᱣ ᱫᱟᱲᱮᱭᱟᱜ ᱠᱟᱱ ᱠᱷᱟᱱ ᱠᱚᱢ ᱤᱫᱤᱜ ᱠᱟᱱᱟ ᱦᱳᱭᱥᱮ᱾
ᱟᱨᱚ ᱚᱱᱠᱟ ᱨᱤᱛᱟᱨ ᱠᱚ ᱯᱞᱚᱢᱵᱞᱮᱢ ᱛᱟᱣ ᱱᱚᱝᱠᱟ ᱱᱟᱦᱮᱞ ᱛᱮᱵᱚᱱ ᱥᱤᱭᱮᱫ ᱛᱟᱸᱱᱟᱮ ᱦᱳᱭᱥᱮ ᱟᱫᱚ ᱪᱟ ᱯᱤᱜ ᱠᱟᱱ ᱛᱟᱦᱮᱸᱱᱟ ᱢᱚᱸᱡᱽ ᱜᱤ ᱟᱨ ᱱᱮᱛᱟᱨ ᱫᱚ ᱚᱱᱮ ᱚᱱᱠᱟ ᱴᱨᱟᱠᱴᱟᱨ ᱛᱮᱵᱚᱱ ᱥᱤᱭᱟ ᱜᱮᱡᱮᱨ ᱵᱟᱲᱟᱜ ᱠᱟᱱᱟ ᱠᱚ ᱦᱳᱭᱥᱮ ᱵᱟᱠᱚ ᱧᱮᱞ ᱴᱷᱤᱠᱚᱜ ᱠᱟᱱᱟ᱾
ᱛᱩᱵᱩ ᱟᱯᱮ ᱥᱮᱫ ᱫᱚᱠᱚ ᱦᱟᱹᱠᱩ ᱠᱟᱴ ᱠᱚ ᱠᱚ ᱩᱰᱩᱠᱚᱜ ᱜᱮᱭᱟ ᱥᱮ?
ᱟᱞᱮᱥᱮᱫ ᱫᱚ ᱮᱠᱴᱩ ᱠᱚᱢ ᱟᱞᱮ ᱥᱮᱫ ᱦᱚᱸ ᱚᱱᱠᱟ ᱵᱟᱝ ᱜᱟᱱᱚᱜᱼᱟ᱾ ᱵᱟᱝ ᱧᱮᱞ ᱞᱮᱠᱷᱟ ᱜᱮ ᱠᱚ ᱧᱮᱞ ᱧᱟᱢᱚᱜ ᱜᱮᱭᱟ ᱦᱳᱭ᱾
ᱟᱯᱮ ᱥᱮᱫ ᱫᱚ ᱟᱵᱟᱨ ᱠᱷᱮᱛ ᱠᱚᱨᱮ ᱥᱟᱨ ᱵᱮᱥᱤ ᱠᱚ ᱮᱢᱚᱜ ᱜᱮᱭᱟ᱾
ᱦᱳᱭ ᱦᱳᱭ ᱟᱞᱮ ᱥᱮᱫ ᱦᱚᱸ ᱩᱱᱟᱹᱜ ᱫᱚ ᱵᱟᱠᱚ ᱮᱢᱚᱜᱼᱟ ᱚᱱᱠᱟ ᱵᱟᱡᱟᱨ ᱴᱟᱣᱩᱱ ᱥᱮᱫ ᱦᱚᱸᱠᱚ ᱮᱢᱚᱜ ᱜᱮᱭᱟ᱾
ᱚ ᱟᱞᱮ ᱥᱮᱫ ᱫᱚ ᱨᱟᱥᱟᱭᱱᱤᱠ ᱥᱟᱨ ᱫᱚ ᱩᱱᱟᱹᱜ ᱵᱟᱠᱚ ᱮᱢᱟᱜᱼᱟ, ᱠᱷᱚᱛ ᱠᱚ ᱜᱩᱨᱤᱡ ᱠᱚ ᱩᱱᱟᱹᱜ ᱠᱟᱹᱴᱤᱡ ᱠᱚ ᱮᱢᱟᱜᱼᱟ ᱮᱢ ᱧᱚᱜᱚᱜᱼᱟ᱾
ᱦᱩᱸ᱾
ᱟᱫᱚ ᱚᱱᱟ ᱠᱷᱟᱹᱛᱤᱨ ᱜᱮ ᱚᱱᱠᱟ ᱦᱟᱹᱠᱩ ᱠᱚ ᱠᱚᱢ ᱪᱟᱵᱟ ᱠᱟᱱᱟ ᱦᱳᱭ ᱥᱮ ᱞᱟᱦᱟ ᱛᱮᱱ ᱠᱷᱚᱱ ᱫᱚ ᱞᱟᱦᱟᱛᱮ ᱛᱟᱦᱮᱸᱱ ᱠᱷᱟᱱ ᱫᱚ ᱨᱟᱹᱥᱠᱟᱹ ᱜᱮ ᱵᱩᱡᱷᱩᱜ ᱠᱟᱱ ᱛᱟᱦᱮᱸᱱᱟ ᱦᱳᱭ ᱥᱮ ᱠᱷᱮᱛ ᱥᱤ ᱢᱟᱱᱮ ᱦᱟᱹᱠᱩ ᱥᱟᱯ
ᱦᱟᱹᱠᱩ ᱠᱚ ᱦᱟᱹᱠᱩ ᱠᱟᱴᱠᱚᱢ ᱠᱚ ᱩᱰᱩᱠᱚᱜᱼᱟ ᱪᱟᱞᱟᱣ ᱦᱩᱭᱩᱜᱼᱟ᱾
ᱦᱳᱭ ᱦᱮᱸ᱾
ᱟᱞᱮ ᱥᱮᱫ ᱫᱚ ᱱᱮᱛᱟᱨ ᱫᱚ ᱢᱟᱱᱮ ᱚᱝᱠᱟ ᱫᱚ ᱵᱟᱝᱼᱟ ᱟᱫᱚ ᱡᱟᱦᱟᱸᱭ ᱱᱟᱦᱮᱞ ᱠᱚᱛᱮ ᱠᱚ ᱥᱤ ᱥᱤ ᱜᱤᱭᱟᱞᱮ ᱥᱮᱫ ᱫᱚ ᱮᱠᱷᱚᱱ ᱫᱚ ᱱᱟᱦᱮᱞ ᱠᱚᱛᱮ ᱠᱚ ᱥᱤ ᱤᱫᱤ ᱞᱮᱠᱷᱟᱱ ᱜᱮ ᱦᱟᱹᱠᱩ ᱠᱟᱴ ᱠᱚᱢ ᱠᱟᱹᱴᱤᱡ ᱠᱚ ᱩᱰᱩᱝ ᱧᱚᱜᱚᱜᱼᱟ ᱛᱚᱠᱷᱚᱱ ᱫᱚᱠᱚ ᱪᱟᱞᱟᱜᱼᱟ᱾ ᱟᱨ ᱵᱟᱠᱷᱟᱱ ᱴᱟᱠᱴᱟᱨ ᱛᱮᱠᱚ ᱥᱤᱭᱟ ᱢᱤᱞ ᱦᱮᱸ ᱟᱞᱮ ᱥᱮᱫ ᱫᱚ ᱮᱠᱷᱚᱱᱳ ᱠᱚ ᱥᱤ ᱜᱮᱭᱟ, ᱢᱟᱱᱮ ᱟᱞᱮ ᱥᱮᱫ ᱨᱮᱫᱚ ᱡᱷᱚᱛᱚ ᱦᱚᱲ ᱨᱮᱱ ᱜᱮ ᱠᱚᱢ ᱵᱮᱥᱤ ᱰᱟᱝᱨᱤ ᱢᱮᱱᱟᱜ ᱠᱚ ᱜᱮᱭᱟ ᱛᱚ, ᱱᱟᱦᱮᱞ ᱥᱤᱭᱚᱜ ᱢᱮᱱᱟᱜ ᱛᱟᱠᱚ ᱜᱮᱭᱟ ᱥᱤ ᱜᱮᱭᱟ ᱠᱚ᱾
ᱦᱳᱭ ᱦᱳᱭ᱾ ᱟᱪᱪᱷᱟ ᱟᱪᱪᱷᱟ ᱮᱱᱠᱷᱟᱱ ᱫᱚ ᱱᱟᱯᱟᱭ ᱜᱮ ᱦᱳᱭ ᱥᱮ?
ᱦᱩᱸ᱾
ᱟᱨ ᱱᱮᱛᱟᱨ ᱫᱚ ᱚᱱᱮ ᱚᱱᱠᱟ ᱟᱞᱮ ᱥᱮᱫ ᱫᱚ ᱱᱟᱦᱮᱞ ᱠᱚᱫᱚ ᱵᱟᱪᱩᱜ ᱠᱟᱜᱼᱟ᱾ ᱥᱮ ᱮᱠᱷᱟᱱ ᱞᱟᱦᱟ ᱛᱮ ᱠᱚ ᱥᱤᱭᱮᱫ ᱛᱟᱦᱮᱸᱱ ᱜᱮᱭᱟ, ᱟᱫᱚ ᱱᱮᱛᱟᱨ ᱫᱚ ᱚᱱᱮ ᱚᱝᱠᱟ ᱥᱚᱢᱚᱭ ᱠᱚᱦᱚᱸ ᱠᱟᱹᱴᱤᱡ ᱠᱚᱢ ᱱᱟᱥᱮ ᱥᱚᱢᱚᱭ ᱠᱚᱦᱚᱸ ᱵᱟᱝ ᱧᱟᱢᱚᱜ ᱠᱟᱱᱟ ᱦᱳᱭ ᱥᱮ, ᱟᱫᱚ
ᱟᱥᱚᱞᱮ ᱱᱮᱛᱟᱨ ᱫᱚ ᱥᱤ ᱢᱟᱱᱮ ᱠᱷᱩᱵ ᱠᱚᱢ ᱦᱚᱲ ᱠᱚ ᱥᱤ ᱮᱜᱼᱟ ᱱᱟᱦᱮᱞ ᱛᱮᱫᱚ᱾
ᱦᱳᱭ ᱟᱨ ᱥᱚᱢᱚᱭ ᱦᱚᱸ ᱵᱟᱹᱪᱩᱜ ᱠᱟᱜᱼᱟ ᱦᱳᱭ ᱥᱮ? ᱞᱟᱦᱟ ᱛᱮᱫᱚ ᱚᱱᱮ ᱚᱱᱠᱟ ᱟᱵᱚ ᱫᱚ ᱠᱷᱟᱹᱞᱤ ᱪᱟᱥ ᱜᱮᱵᱚᱱ ᱤᱭᱟᱹᱭ ᱛᱟᱦᱮᱸᱱᱟ ᱦᱳᱭ ᱥᱮ? ᱪᱟᱥ ᱜᱮ ᱟᱵᱚᱣᱟᱜ ᱫᱚ ᱥᱚᱵ ᱠᱩᱥᱤᱭᱟᱜ ᱠᱷᱟᱱ ᱫᱚ ᱟᱨ ᱪᱟᱥ ᱫᱚ ᱵᱟᱝ ᱠᱟᱱᱟ ᱥᱚᱵ ᱪᱟᱥ ᱠᱚᱨᱛᱮ ᱠᱚᱨᱛᱮ ᱢᱟᱱᱮ ᱪᱟᱥ ᱠᱚᱨᱟ ᱠᱚ ᱥᱚᱵ ᱜᱮ ᱠᱟᱹᱢᱤ ᱦᱩᱭᱩᱜ ᱛᱟᱢᱟ ᱦᱳᱭ ᱥᱮ᱾
ᱦᱮᱸ ᱮᱠᱷᱚᱱ ᱫᱚ ᱦᱟᱱᱟ ᱱᱚᱣᱟ ᱠᱟᱹᱢᱤ ᱨᱮᱠᱚ ᱡᱩᱠᱛᱚᱜ ᱠᱟᱱᱟ ᱛᱚ᱾
ᱦᱳᱭ ᱦᱳᱭ᱾
ᱱᱮᱛᱟᱨ ᱫᱚ ᱠᱚᱢ ᱵᱮᱥᱤ ᱠᱳᱢᱯᱟᱱᱤ ᱠᱟᱹᱢᱤ ᱠᱚᱠᱚ ᱪᱟᱞᱟᱣ ᱡᱟᱣᱨᱟᱜ ᱠᱟᱱᱟ᱾
ᱦᱳᱭ ᱦᱳᱭ ᱦᱳᱭ᱾
ᱟᱨ ᱛᱟᱦᱚᱞᱮ ᱚᱞᱚᱜ ᱯᱟᱲᱦᱟᱜ ᱠᱚᱫᱚ ᱛᱤᱱᱟᱹᱜ ᱥᱟᱜᱤᱧ ᱵᱮᱱ ᱚᱞᱚᱜ ᱯᱟᱲᱦᱟᱣ ᱠᱟᱱᱟ?
ᱚᱱᱟ ᱫᱚ
ᱦᱮᱞ
ᱠᱚᱢ ᱜᱮ᱾
ᱦᱮᱸ ᱟᱪᱪᱷᱟ᱾
ᱟᱫᱚ
ᱟᱫᱚ ᱛᱷᱟᱞᱮ ᱵᱟᱵᱮᱱ ᱚᱞᱚᱜ ᱯᱟᱲᱦᱟᱜᱼᱟ ᱡᱟᱹᱥᱛᱤ ᱧᱚᱜ᱾
ᱚᱱᱟ ᱴᱟᱭᱤᱢ ᱠᱚᱫᱚ ᱯᱟᱨᱚᱢ ᱟᱠᱟᱱᱟ ᱧᱤᱛ ᱫᱚ, ᱧᱤᱛ ᱫᱚ ᱥᱚᱝᱥᱟᱨ ᱨᱮᱭᱟᱜ ᱴᱟᱭᱤᱢ᱾
ᱦᱮᱸ ᱟᱪᱪᱷᱟ ᱟᱪᱪᱷᱟ᱾ ᱮᱱᱠᱷᱟᱱ ᱱᱟᱯᱟᱭ ᱜᱮ ᱦᱳᱭ ᱥᱮ, ᱚᱞᱚᱜ ᱯᱟᱲᱦᱟᱜ ᱠᱚ ᱚᱱᱮ ᱚᱝᱠᱟ ᱥᱟᱯᱚᱴ ᱠᱚ ᱵᱟᱹᱪᱩᱜ ᱛᱟᱵᱚᱱᱟ ᱚᱱᱮ ᱚᱝᱠᱟ ᱵᱟᱵᱩᱱ ᱯᱟᱲᱦᱟᱣ ᱫᱟᱲᱤᱜ ᱠᱟᱱᱟ ᱟᱵᱚ ᱫᱚ ᱦᱚᱭ ᱥᱮ᱾
ᱦᱮᱸ
ᱠᱟ ᱜᱚᱜᱚᱼᱵᱟᱵᱟ ᱡᱳᱨ ᱛᱮ ᱡᱟᱦᱟᱸ ᱛᱤᱱᱟᱹᱜ ᱜᱮᱵᱚᱱ ᱯᱟᱲᱦᱟᱜ ᱠᱟᱱᱟ ᱯᱟᱲᱦᱟᱜ ᱠᱟᱱᱟ ᱵᱚᱱ ᱦᱮᱸ ᱥᱮ᱾
ᱟᱫᱚ ᱚᱝᱠᱟᱱ ᱦᱚᱲ ᱦᱚᱸ ᱱᱤᱡᱮᱨᱮᱱ ᱫᱚ ᱵᱟᱹᱱᱩᱜ ᱠᱚᱣᱟ ᱟᱨ ᱱᱚᱣᱟ ᱚᱲᱟᱜ ᱫᱩᱣᱟᱹᱨ ᱨᱮᱱᱟᱜ
ᱦᱩᱸ ᱠᱟᱹᱡ ᱠᱟᱱᱰᱤᱥᱚᱱ ᱠᱷᱟᱨᱟᱯ ᱜᱮ
ᱠᱟᱹᱢᱤ ᱛᱤᱱᱟᱸᱜ ᱮᱢ ᱯᱟᱲᱦᱟᱜᱼᱟ᱾ ᱛᱚᱜ ᱫᱚ ᱟᱨᱠᱤ
ᱦᱳᱭ ᱦᱳᱭ ᱚᱱᱮ ᱚᱱᱟ ᱠᱷᱟᱹᱛᱤᱨ ᱜᱮ ᱟᱵᱚ ᱫᱚ ᱚᱱᱮ ᱚᱝᱠᱟ ᱵᱟᱵᱩᱱ ᱯᱟᱲᱦᱟᱣ ᱫᱟᱲᱮᱜ ᱠᱟᱱᱟ ᱯᱨᱚᱵᱞᱮᱢ ᱠᱚ ᱦᱟᱹᱡᱩᱜ ᱠᱟᱱᱟ ᱦᱳᱭᱥᱮ᱾ ᱟᱨ ᱟᱵᱚᱣᱟᱜ ᱫᱚ ᱚᱝᱠᱟ ᱦᱟᱸᱜ ᱜᱷᱟᱹᱲᱤ ᱜᱷᱟᱹᱲᱤ ᱯᱨᱚᱵᱞᱮᱢ ᱛᱟᱦᱮᱱ ᱛᱟᱵᱩᱱ ᱜᱮᱭᱟ᱾ ᱢᱤᱫᱴᱮᱜ ᱯᱨᱚᱵᱞᱮᱢ ᱪᱟᱵᱟᱜ ᱠᱷᱟᱱ ᱟ ᱠᱷᱟᱱ ᱟᱨ ᱢᱤᱫᱴᱮᱜ ᱯᱨᱚᱵᱞᱮᱢ ᱦᱟᱸᱜ ᱛᱤᱸᱜᱩ ᱛᱤᱸᱜᱩᱱᱟ ᱦᱟᱸᱜ᱾
ᱦᱮᱸ ᱛᱚᱵᱩ ᱵᱟᱝ ᱟᱯᱮ ᱥᱮᱜ ᱫᱚ ᱵᱟᱡᱟᱨ ᱮᱞᱮᱠᱟ ᱛᱚ ᱟᱯᱮ ᱥᱮᱜ ᱫᱚ ᱯᱟᱲᱦᱟᱜ ᱜᱮᱭᱟ ᱠᱚ ᱟᱯᱮ ᱥᱮᱜ ᱨᱮᱱ ᱦᱚᱲ ᱫᱚ᱾
ᱦᱳᱭ ᱯᱟᱲᱦᱟᱣ ᱫᱚᱠᱚ ᱯᱟᱲᱦᱟᱜ ᱜᱮᱭᱟ ᱚᱱᱮ ᱚᱝᱠᱟ ᱫᱚ᱾
ᱟᱞᱮ ᱥᱮᱜ ᱨᱮᱱ ᱦᱚᱲ ᱫᱚ ᱢᱟᱱᱮ ᱛᱚᱵᱩ ᱱᱮᱛᱟᱨ ᱜᱤᱫᱽᱨᱟᱹ ᱠᱚᱫᱚ ᱠᱚ ᱯᱟᱲᱦᱟᱜ ᱠᱟᱱᱟ᱾ ᱢᱟᱱᱮ ᱞᱟᱦᱟᱛᱮᱱ ᱫᱚ ᱚᱝᱠᱟ ᱫᱚ ᱵᱟᱝᱟ᱾
ᱚ
ᱧᱮᱛᱟᱨ ᱫᱚ
ᱦᱳᱭ ᱦᱳᱭ᱾ ᱟᱫᱚ ᱯᱟᱲᱦᱟᱣ ᱦᱚᱲ ᱫᱚᱠᱚ ᱯᱟᱲᱦᱟᱜ ᱠᱟᱱ ᱱᱤᱛᱚᱜ ᱫᱚ ᱪᱮᱜ ᱜᱮ ᱵᱟᱝᱟ ᱦᱚᱸᱜᱼᱚᱭ ᱱᱟᱥᱛᱟ ᱪᱟᱞᱟᱜᱼᱟ ᱱᱟᱥᱛᱟ ᱵᱟᱲᱟ ᱠᱟᱟᱛᱜ ᱦᱟᱸᱜ ᱦᱚᱭ ᱦᱚᱭ ᱟᱹᱞᱤᱧ ᱞᱟᱹᱜᱤᱜ ᱦᱟᱸᱜ ᱫᱟᱠᱟ ᱞᱩ ᱠᱟᱜᱼᱵᱮᱱ ᱦᱟᱸᱜ ᱟᱞᱤᱧ ᱦᱟᱸᱜ ᱠᱷᱮᱛ ᱥᱮᱜ ᱞᱤᱧ ᱴᱤᱯᱷᱤᱱ ᱠᱚᱛᱮ ᱚᱝᱠᱟ ᱵᱷᱚᱨᱟᱣ ᱟᱞᱤᱧᱟᱢ᱾
ᱦᱳᱭ ᱟᱵᱤᱱ ᱢᱟ ᱠᱟᱹᱢᱤ ᱵᱤᱱ
ᱦᱚᱭᱛᱚ ᱟᱫᱚ ᱦᱟᱸᱜ ᱴᱤᱯᱷᱤᱱ ᱛᱮᱫᱚ ᱵᱟᱵᱮᱱ ᱛᱚᱨᱟᱧᱟᱹ ᱥᱮ ᱚᱱᱛᱮ ᱨᱮᱫᱚ ᱵᱟᱹᱧ ᱡᱚᱢᱟ ᱠᱤ᱾
ᱦᱳᱭ ᱵᱮᱱ ᱜᱮᱭᱟᱞᱤᱧ ᱪᱮᱫᱟᱜ ᱵᱟᱝ᱾
ᱦᱳᱭ ᱴᱷᱤᱠ ᱦᱟᱸᱜ ᱚᱝᱠᱟ ᱚᱠᱛᱚ ᱦᱟᱸᱜ ᱯᱟᱨᱚᱢ ᱪᱟᱞᱟᱜ ᱠᱟᱱᱟ ᱦᱮᱸ ᱥᱮ᱾
ᱦᱮᱸ
ᱚᱠᱛᱚ ᱦᱟᱸᱜ ᱯᱟᱨᱚᱢ ᱪᱟᱞᱟᱜ ᱠᱟᱱᱟ ᱨᱚᱲ ᱨᱮᱱᱟᱜ ᱦᱳᱭ ᱥᱮ ᱟᱨᱚ ᱦᱟᱸᱜ ᱞᱟᱝᱼᱼ ᱨᱚᱯᱚᱲᱟ᱾
ᱦᱳᱭ ᱛᱚᱵᱮ ᱢᱟ ᱱᱚᱝᱠᱟ ᱜᱮ ᱫᱚᱦᱚᱭ ᱫᱟᱞᱤᱧ ᱟᱨᱦᱚᱸᱼᱼ ᱫᱷᱤᱱᱟᱹᱝ ᱥᱮᱫ ᱛᱮᱼᱼ
ᱦᱳᱭ ᱦᱳᱭ ᱴᱷᱤᱠ